ᱦᱟᱞᱚ ᱦᱮᱸ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ᱾
ᱪᱮᱫ ᱞᱮᱠᱟ ᱱᱟᱯᱟᱭ ᱵᱟᱲᱟ ᱜᱮ?
ᱦᱩᱸ ᱱᱟᱯᱟᱭ ᱵᱟᱲᱟᱜᱮ᱾ ᱛᱚ ᱱᱟᱯᱟᱭ ᱵᱟᱲᱟ ᱜᱮᱛᱚ?
ᱦᱮᱸ ᱟᱞᱮ ᱦᱚᱸ ᱱᱟᱯᱟᱭ ᱵᱟᱲᱟ ᱜᱮ᱾
ᱪᱮᱫ ᱠᱚᱯᱮ ᱪᱤᱠᱟ. ᱭᱫᱟ ᱛᱟᱦᱚᱞᱮ‌ ᱱᱤᱛᱚᱜ‌ ᱫᱚ?
ᱠᱟᱹᱢᱤ ᱠᱚᱫᱚ ᱱᱚᱜᱼᱚᱭ ᱚᱲᱟᱜ ᱠᱚᱨᱮ ᱜᱮ ᱥᱮ ᱨᱚᱠᱚᱢ ᱫᱚ ᱪᱮᱫ ᱦᱚᱸ ᱵᱟᱝ᱾ ᱚᱲᱟᱜ ᱨᱮᱜᱮ ᱮᱠᱷᱚᱱ ᱫᱚ᱾ ᱟᱨ ᱪᱟᱥ ᱫᱤᱱ ᱢᱟ ᱥᱮᱴᱮᱨ ᱦᱮ ᱟᱠᱟᱱ ᱜᱮ ᱢᱮᱱᱠᱷᱟᱱ ᱫᱟᱜ ᱡᱟᱹᱲᱤ ᱠᱚᱢᱟ ᱵᱟᱹᱱᱩᱜ
ᱪᱸᱫᱟ ᱠᱚᱫᱚ ᱯᱮ ᱜᱤᱲᱤ ᱠᱮᱫᱟ?
ᱦᱮ᱾
ᱛᱚᱞᱟ ᱠᱚᱫᱚ ᱜᱤᱲᱤ ᱦᱩᱭ ᱠᱟᱱᱟ?
ᱵᱟ ᱵᱟ ᱟᱞᱮ ᱥᱮᱫ ᱫᱚ ᱱᱚᱛᱮ ᱫᱚ ᱪᱟᱥ ᱫᱚ ᱵᱟᱝ ᱦᱩᱭᱩᱜᱼᱟ ᱢᱟᱱᱮ ᱟᱞᱮ ᱫᱚ ᱵᱟᱞᱮ ᱪᱟᱥ ᱜᱮᱭᱟ ᱟᱫᱚ ᱟᱛᱩ ᱨᱮᱱ ᱦᱚᱲ ᱠᱚ ᱪᱟᱥ ᱜᱮᱭᱟ᱾ ᱟᱫᱚ ᱟᱣᱨᱤ ᱨᱟᱜᱼᱟ ᱮᱠᱷᱚᱱ ᱫᱚ᱾ ᱥᱤᱛᱩᱝ ᱠᱟᱱᱟ ᱫᱚᱢᱮ ᱡᱟᱹᱥᱛᱤ ᱫᱟᱜ ᱫᱚ
ᱦᱩᱸ᱾
ᱟᱨ ᱟᱯᱮ ᱠᱚᱫᱚ ᱪᱮᱫ ᱠᱚᱯᱮ ᱠᱟᱹᱢᱤ ᱵᱟᱲᱟᱭ ᱮᱫᱟ?
ᱚᱲᱟᱜ ᱠᱚᱨᱮ ᱜᱮ᱾
ᱦᱚᱞᱟ ᱦᱚᱞᱟ ᱚᱱᱛᱮ ᱫᱟᱜ ᱡᱟᱹᱲᱤ ᱠᱚ ᱦᱩᱭ ᱞᱮᱱᱟ ᱥᱮ ᱵᱟᱝ?
ᱵᱟ ᱦᱚᱞᱟ ᱫᱚ ᱵᱟᱭ ᱫᱟᱜ ᱠᱮᱭᱟ ᱢᱟᱫᱷᱮᱨ ᱢᱟᱫᱷᱮᱨ ᱦᱤᱞᱚᱜ ᱮ ᱫᱟᱜ ᱠᱮᱭᱟ᱾ ᱮᱠ ᱜᱷᱚᱱᱴᱟ ᱞᱮᱠᱟ ᱫᱟᱜ ᱠᱮᱭᱟ᱾
ᱛᱟᱦᱞᱮ ᱦᱚᱞᱟ ᱟᱯᱮ ᱥᱮ ᱫᱟᱜᱼᱟᱠᱟ?
ᱦᱮᱸ ᱦᱟᱞᱠᱟ ᱯᱟᱨᱟ ᱾
ᱟᱸᱪᱪᱷᱟ
ᱫᱟᱜᱭᱮᱫ ᱨᱮᱦᱚᱸ ᱜᱚᱨᱚᱢ ᱫᱚ ᱫᱚᱢᱮ ᱡᱟᱹᱥᱛᱤ ᱜᱮ ᱢᱮᱱᱟᱜ ᱟᱥᱮ ᱾
ᱦ ᱦ ᱚᱲᱟᱜ ᱠᱷᱚᱱᱟᱜ ᱛᱩᱫ ᱦᱚᱸ ᱵᱟᱝ ᱥᱟᱱᱟ ᱟᱲᱤᱡ ᱠᱟᱱᱟ ᱱᱚᱣᱟ ᱜᱚᱨᱚᱢ ᱨᱮ ᱾
ᱦᱮᱸ ᱾
ᱟᱹᱰᱤ ᱡᱟᱹᱥᱛᱤ ᱜᱮ ᱜᱚᱨᱚᱢ ᱱᱚᱣᱟ ᱜᱚᱨᱚᱢ ᱠᱷᱚᱡ ᱨᱮᱦᱟᱭ ᱪᱮᱞᱠᱟ ᱛᱮᱪᱚ ᱧᱟᱢᱚᱜ ᱚᱠᱚᱭ ᱵᱟᱰᱟᱭ ᱾
ᱚᱸ
ᱢᱟᱱᱮ ᱢᱟᱱᱮ ᱵᱩᱜᱤ ᱦᱚᱲ ᱦᱚᱸᱼᱼ ᱱᱚᱣᱟ ᱜᱚᱨᱚᱢ ᱨᱮ ᱮᱠᱫᱚᱢ ᱚᱥᱤᱥᱛᱚᱜ ᱠᱟᱱᱟᱭ ᱢᱟᱱᱮ ᱟᱨᱠᱤᱼᱼ ᱨᱩᱜᱤ ᱵᱮᱱᱟᱣ ᱩᱛᱟᱹᱨᱚᱜ ᱠᱟᱱᱟᱭ, ᱩᱱᱟᱹᱜ ᱴᱟᱜ ᱜᱮ ᱜᱚᱨᱚᱢ ᱢᱮᱱᱟᱜ-ᱟ ᱾
ᱚ ᱟᱨ ᱡᱚᱢ ᱵᱟᱲᱟ ᱫᱚ ᱦᱩᱭᱱᱟ?
ᱦᱮᱸ ᱡᱚᱢ ᱵᱟᱲᱟ ᱫᱚ ᱦᱩᱭ ᱟᱠᱟᱱ ᱜᱮᱭᱟ ᱾
ᱚ
ᱟᱯᱮ ᱠᱚ ᱡᱚᱢ ᱠᱮᱭᱟ ᱯᱮ?
ᱦᱮᱸ ᱡᱚᱢ ᱵᱟᱲᱟ ᱫᱚ ᱦᱩᱭ ᱠᱟᱱ ᱜᱮᱭᱟ ᱾
ᱦᱩᱸ ᱾
ᱫᱟᱨᱮ ᱩᱢᱩᱞ ᱨᱮ ᱫᱩᱲᱩᱵ ᱦᱩᱭ ᱠᱟᱱᱟ ᱟᱨᱠᱤ, ᱚᱲᱟᱜ ᱨᱮᱦᱚᱸᱼᱼ ᱚᱲᱟᱜ ᱨᱮᱦᱚᱸ ᱵᱷᱟᱜᱮ ᱵᱟᱝ ᱵᱩᱡᱷᱟᱹᱜ ᱠᱟᱱᱟ ᱾ ᱦᱩᱸ ᱦᱩᱸ ᱟᱨ ᱚᱱᱛᱮ ᱪᱮᱜ ᱚᱱᱛᱮ ᱪᱮᱜ ᱠᱚ ᱪᱟᱥ ᱵᱟᱥ ᱦᱩᱭᱩᱜ ᱜᱮᱭᱟ ᱟᱯᱮ ᱚᱱᱛᱮ?
ᱪᱟᱥ ᱵᱟᱥ ᱫᱚ ᱱᱚᱛᱮ ᱫᱚ ᱟᱞᱮ ᱫᱚ ᱱᱚᱜ-ᱚᱭᱼᱼ ᱦᱩᱲᱩ ᱜᱮ ᱪᱟᱥ ᱫᱚ ᱦᱩᱭᱩᱜ-ᱟ ᱚᱱᱟ ᱪᱷᱟᱲᱟ ᱫᱚ ᱟᱞᱮ ᱱᱚᱛᱮ ᱫᱚᱼᱼ ᱚᱝᱠᱟ ᱫᱚ ᱵᱟᱝᱠᱚ ᱪᱟᱥ ᱜᱮᱭᱟ ᱥᱮ ᱾ ᱮᱨᱯᱚᱨ ᱢᱟᱱᱮ ᱡᱟᱦᱟᱸᱭᱟᱜ ᱡᱩᱫᱤ ᱤᱪᱪᱷᱟᱹ ᱦᱩᱭᱩᱜ ᱠᱷᱟᱡ ᱫᱚ ᱩᱱᱤ ᱛᱷᱚᱲᱟ ᱥᱟᱠᱥᱚᱵᱽᱡᱤ ᱞᱟᱜᱟᱣ ᱜᱮᱭᱟᱭ ᱾ ᱛᱚ ᱱᱚᱛᱮ ᱫᱚᱵᱮᱱ ᱢᱮᱱ ᱠᱷᱟᱡ ᱫᱚ ᱚᱱᱟ ᱨᱮᱱᱟᱜ ᱥᱟᱠᱥᱚᱵᱽᱡᱤ ᱥᱮᱼᱼ ᱱᱚᱣᱟ ᱦᱩᱲᱩ ᱪᱟᱣᱞᱮ ᱪᱟᱥ ᱪᱷᱟᱲᱟ ᱟᱫᱟᱨᱥ ᱡᱟᱦᱟᱱᱟᱜ ᱫᱚ ᱵᱟᱹᱱᱩᱜ-ᱟ ᱾
ᱟᱨ ᱟᱯᱮ ᱚᱛᱱᱮ?
ᱟᱞᱮ ᱚᱱᱛᱮ ᱫᱚ ᱡᱷᱚᱛᱚ ᱨᱚᱠᱚᱢ ᱠᱚ ᱪᱟᱥᱮᱜ ᱜᱮᱭᱟ, ᱥᱤᱡᱤᱱ ᱨᱮ ᱟᱞᱩ ᱦᱚᱸ ᱨᱚᱦᱚᱭ ᱜᱮ ᱦᱩᱭᱩᱜ ᱜᱮᱭᱟ ᱟᱹᱞᱩ ᱵᱟᱫᱟᱢ ᱠᱚᱠᱚ ᱨᱚᱦᱚᱭ ᱜᱮᱭᱟ ᱠᱚ ᱾
ᱚᱻ
ᱛᱤᱞ ᱠᱚ ᱥᱩᱨᱥᱟ ᱠᱚᱼᱼ
ᱦᱮᱸ ᱫᱚᱢᱮ ᱜᱮᱯᱮ ᱪᱟᱥ ᱜᱮᱭᱟ ᱛᱟᱦᱚᱞᱮ ᱾
ᱦᱩᱸ ᱥᱚᱵᱽᱡᱤ ᱠᱚᱛᱚ ᱢᱮᱱᱟᱜ ᱜᱮᱭᱟ ᱟᱨᱠᱤ ᱚᱲᱟᱜ ᱡᱚᱢ ᱞᱮᱠᱟ ᱾
ᱟᱪᱪᱷᱟ, ᱟᱞᱮ ᱫᱚ ᱜᱚᱝᱠᱮ ᱱᱚᱛᱮ ᱵᱮᱱ ᱢᱮᱱ ᱠᱷᱟᱱ ᱫᱚ ᱠᱤᱨᱤᱧ ᱵᱷᱚᱨᱥᱟ ᱥᱚᱵᱽᱡᱤ ᱾ ᱠᱷᱟᱞᱤ ᱫᱟᱜᱼᱼ ᱪᱮᱫ ᱜᱮ ᱵᱟᱞᱮ ᱠᱤᱨᱤᱧᱟ ᱵᱟᱝᱠᱷᱟᱱ ᱫᱚ ᱡᱚᱛᱚ ᱜᱤ ᱟᱞᱮ ᱫᱚ ᱞᱟᱹᱠᱛᱤ ᱟᱞᱮᱭᱟ ᱦᱚᱞᱮ ᱠᱤᱨᱤᱧ ᱜᱮᱭᱟ ᱾ ᱡᱟᱦᱟᱸᱭ ᱠᱚᱣᱟᱜ ᱠᱷᱮᱛ ᱦᱟᱥᱟ ᱢᱮᱱᱟᱜᱼᱟ ᱩᱱᱠᱩ ᱫᱚ ᱪᱟᱥ ᱠᱟᱛᱮᱜ ᱠᱚ ᱡᱚᱢ ᱜᱮᱭᱟ ᱾ ᱢᱮᱱᱠᱷᱟᱱ ᱟᱞᱮᱭᱟᱜ ᱫᱚ ᱵᱟᱹᱱᱩᱜᱼᱟ ᱛᱚ, ᱟᱞᱮ ᱫᱚ ᱱᱚᱝᱠᱟ ᱠᱤᱨᱤᱧ ᱛᱤᱜᱮ ᱾ ᱪᱟᱶᱞᱮ ᱢᱮᱱᱵᱮᱱ ᱥᱩᱱᱩᱢ ᱵᱩᱞᱩᱝ ᱥᱟᱠ ᱥᱚᱵᱽᱡᱤ ᱥᱚᱵᱜᱤ ᱠᱤᱨᱤᱧ ᱾
ᱦᱩᱸ ᱾
ᱚᱞ
ᱦᱩᱸ
ᱛᱟᱦᱚᱞᱮ ᱟᱨ ᱱᱤᱛᱚᱜ ᱫᱚ ᱛᱟᱦᱚᱞᱮ ᱦᱚᱸᱜ ᱚᱜᱭ ᱪᱟᱥ ᱫᱤᱱ ᱥᱮᱴᱮᱨ ᱠᱟᱱᱟ ᱢᱟᱱᱮ ᱱᱤᱛᱚᱜ ᱦᱟᱸᱜ ᱪᱟᱥ ᱠᱟᱹᱢᱤ
ᱦᱮᱸ ᱦᱮᱸ
ᱟᱨ
ᱟᱨ ᱱᱚᱠᱟ ᱚᱱᱟ ᱪᱷᱟᱲᱟ ᱫᱚ ᱮᱴᱟᱜ ᱠᱟᱹᱢᱤ ᱠᱚᱫᱚ
ᱮᱴᱟᱜ ᱠᱟᱹᱢᱤ ᱠᱚᱦᱚᱸ ᱢᱮᱱᱟᱜᱼᱟ ᱟᱨᱠᱤ
ᱩᱸ
ᱟᱨ ᱛᱟᱦᱚᱞᱮ
ᱛᱟᱦᱚᱞᱮ ᱟᱵᱮᱱ ᱫᱚᱵᱮᱱ ᱡᱚᱢ ᱵᱟᱲᱟ ᱠᱮᱜᱼᱟ
ᱦᱮᱸ ᱡᱚᱢ ᱵᱟᱲᱟ ᱫᱚ ᱦᱩᱭ ᱠᱟᱱ ᱜᱮᱭᱟ
ᱚᱱᱛᱮ ᱫᱚ ᱛᱟᱦᱚᱞᱮ ᱚᱞᱪᱤᱠᱤ ᱯᱟᱲᱦᱟᱣ ᱠᱚᱫᱚ ᱦᱩᱭᱩᱜ ᱜᱮᱭᱟ ᱥᱮ ᱵᱟᱝ
ᱦᱮᱸ ᱦᱩᱭᱩᱜ ᱜᱮᱭᱟ ᱥᱩᱨ ᱨᱮᱦᱚᱸ ᱤᱥᱠᱩᱞ ᱠᱚᱦᱚᱸ ᱢᱮᱱᱟᱜᱼᱟ ᱚᱞᱪᱤᱠᱤ ᱤᱥᱠᱩᱞ ᱠᱚ
ᱚᱻ
ᱚᱻ
ᱦᱮᱸ ᱛᱚ ᱟᱵᱚᱣᱟᱜ ᱡᱟᱱᱟᱢ ᱟᱲᱟᱝ ᱠᱟᱱᱟ ᱡᱟᱱᱟᱢ ᱯᱟᱹᱨᱥᱤ ᱠᱟᱱᱟ ᱥᱮᱪᱮᱫ ᱫᱚᱨᱠᱟᱨ ᱠᱟᱱ ᱜᱮᱭᱟ
ᱦᱮᱸᱻᱦᱮᱸᱻ ᱟᱨ ᱟᱹᱵᱤᱱ ᱥᱮᱫ ᱫᱚ ᱚᱱᱛᱮ ᱤᱥᱠᱩᱞ ᱠᱚ ᱵᱟᱹᱱᱩᱜᱼᱟ ᱚᱞ ᱪᱤᱠᱤ ᱤᱥᱠᱩᱞ ᱠᱚ
ᱟᱞᱮ ᱫᱚ ᱱᱚᱛᱮ ᱢᱮᱱᱟᱜ ᱜᱮᱭᱟ ᱛᱚᱵᱮ ᱥᱩᱨ ᱠᱚᱨᱮ ᱫᱚ ᱵᱟᱹᱱᱩᱜᱼᱟ ᱛᱷᱚᱲᱟ ᱢᱮᱱᱟᱜ ᱜᱮᱭᱟ ᱥᱟᱹᱜᱤᱧ ᱧᱚᱜ ᱥᱮᱫ ᱨᱮ ᱦᱩᱭᱩᱜ ᱜᱮᱭᱟ ᱚᱱᱟ ᱠᱚᱨᱮ ᱪᱟᱞᱟᱶ ᱛᱟᱨᱯᱚᱨᱮ ᱢᱟᱱᱮᱼ ᱟᱨᱻ ᱢᱟᱱᱮ ᱟᱹᱞᱤᱧᱟᱜ ᱦᱚᱸ ᱛᱷᱚᱲᱟ ᱛᱷᱩᱲᱤ ᱵᱟᱲᱟᱭ ᱢᱮᱱᱟᱜᱼᱟ ᱛᱚ
ᱛᱷᱚᱲᱟ ᱠᱟᱹᱴᱤᱡ ᱫᱚ ᱜᱤᱫᱽᱨᱟᱹ ᱠᱚᱦᱚᱸ ᱞᱤᱧ ᱯᱟᱲᱦᱟᱶ ᱠᱚᱜᱮᱭᱟ ᱤᱱᱠᱟ
ᱦᱩᱸ ᱦᱩᱸ ᱦᱩᱸ
ᱢᱟᱱᱮ ᱥᱮᱪᱮᱫᱚᱜ ᱞᱮᱠᱟ ᱵᱟᱲᱟᱭ ᱞᱮᱠᱟ
ᱦᱩᱸ ᱦᱩᱸ ᱵᱟᱲᱟᱭ ᱫᱚ ᱞᱟᱹᱠᱛᱤ ᱠᱟᱱᱟ ᱱᱮᱛᱟᱨ ᱫᱚ
ᱦᱮᱸ ᱦᱮᱸ ᱪᱮᱫᱟᱜ ᱥᱮ ᱦᱟᱯᱮᱱ ᱫᱤᱱᱨᱮ ᱮᱢᱚᱱᱜᱤ ᱫᱤᱱ ᱦᱤᱡᱩᱜ ᱠᱟᱱ ᱛᱟᱵᱚᱱᱟ ᱟᱵᱩ ᱡᱩᱫᱤ ᱟᱵᱩᱣᱟᱜ ᱯᱟᱹᱨᱥᱤ ᱛᱮ ᱵᱟᱵᱚᱱ ᱚᱞᱚᱜ ᱯᱟᱲᱦᱟᱜᱼᱟ ᱛᱟᱦᱚᱞᱮ ᱛᱚ ᱟᱵᱚ ᱢᱟᱱᱮ ᱥᱚᱢᱟᱡᱽ ᱫᱚ ᱞᱚᱴᱚᱢ ᱪᱟᱵᱟᱜ ᱟᱛᱚ
ᱦᱩᱸ ᱻ
ᱟᱵᱚ ᱦᱚᱸ ᱥᱮᱪᱮᱫ ᱦᱩᱭᱩᱜ ᱛᱟᱵᱚᱱᱟ ᱟᱨ ᱟᱨᱚ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ ᱩᱱᱠᱩ ᱠᱚᱦᱚᱸ ᱥᱮᱪᱮᱫ ᱠᱚ ᱦᱩᱭᱩᱜᱼᱟ ᱵᱩᱡᱷᱟᱹᱣ ᱠᱚ ᱦᱩᱭᱩᱜᱼᱟ
ᱦᱩᱸ
ᱪᱮᱫᱟᱜ ᱥᱮ ᱱᱤᱛᱚᱜ ᱢᱟᱱᱮ ᱟᱵᱚ ᱥᱟᱱᱛᱟᱲ ᱜᱮ ᱢᱮᱱᱟᱜ ᱵᱚᱱᱟ ᱡᱮ ᱟᱵᱚ ᱟᱵᱚ ᱴᱷᱮᱱ ᱜᱮᱤ ᱜᱮ ᱠᱩᱠᱞᱤ ᱵᱚᱱ ᱫᱚᱦᱚᱭ ᱛᱮ ᱚᱞ ᱪᱤᱠᱤ ᱪᱮᱫ ᱠᱟᱛᱮᱫ ᱪᱮᱫ ᱦᱩᱭᱩᱜᱼᱟ?
ᱫᱚᱦᱚᱭᱟᱵᱚᱱ ᱥᱮ ᱵᱟᱵᱚᱱ ᱫᱚᱦᱚᱭᱟ ᱦᱮᱸ ᱱᱚᱣᱟ ᱜᱮ ᱢᱮᱱᱛᱮ ᱪᱮᱫ ᱦᱩᱭᱩᱜᱼᱟ ᱠᱤᱱᱛᱩ ᱩᱱᱤ ᱚᱱᱟ ᱫᱚ ᱵᱟᱭ ᱥᱚᱪᱟᱭᱫᱟ ᱡᱮ
ᱤᱧᱟᱹᱜ ᱡᱟᱱᱟᱢ ᱟᱲᱟᱝ ᱤᱧᱟᱹᱜ ᱡᱟᱱᱟᱢ ᱯᱟᱹᱨᱥᱤ ᱤᱧᱤᱧ ᱚᱞᱚᱜᱼᱟ ᱚᱱᱟ ᱫᱚ ᱩᱱᱤ ᱫᱚ ᱵᱟᱭ ᱪᱤᱠᱟᱹᱭᱮᱫᱟ ᱵᱟᱭ ᱪᱤᱱᱛᱟᱹᱭᱮᱫᱟ
ᱦᱩᱸ
ᱟᱫᱚ ᱱᱚᱝᱠᱟ ᱛᱮᱜᱮ ᱥᱚᱵ ᱠᱤᱪᱷᱩ ᱟᱥᱛᱮ ᱟᱥᱛᱮ ᱟᱫ ᱪᱟᱵᱟᱜ ᱠᱟᱱ ᱛᱟᱵᱚᱱᱟ
ᱦᱮᱸ
ᱟᱫᱚ ᱱᱤᱛᱳᱜ ᱫᱚ ᱟᱵᱚ ᱜᱮ ᱠᱩᱨᱩᱢᱩᱴᱩ ᱛᱮᱻ ᱫᱷᱩᱨᱟᱹᱣ ᱦᱩᱭᱩᱜ ᱛᱟᱵᱚᱱᱟ ᱱᱚᱣᱟ ᱠᱚ ᱡᱟᱛᱮ ᱟᱨᱚ ᱵᱚᱱ ᱨᱟᱠᱟᱵ ᱫᱟᱲᱮᱜ ᱞᱟᱦᱟ ᱥᱮᱫ ᱵᱚᱱ ᱤᱫᱤ ᱫᱟᱲᱮᱭᱟᱜ
ᱦᱩᱸ
ᱥᱮ ᱪᱮᱫ ᱵᱮᱱ ᱢᱮᱱᱫᱟ?
ᱦᱮᱸ ᱦᱮᱸ ᱱᱚᱣᱟ ᱜᱮ।
ᱦᱩᱸ।
ᱦᱳᱭᱛᱚ ᱱᱚᱣᱟ ᱠᱚᱨᱮ ᱤᱥᱠᱩᱞ ᱠᱚ ᱵᱷᱟᱜᱮ ᱜᱮ ᱢᱟᱱᱮ ᱠᱮ ᱟᱵᱚ ᱵᱚᱱ ᱤᱭᱟᱹ ᱠᱟᱱ ᱛᱮ ᱠᱟᱹᱡ ᱡᱩᱢᱤᱫ ᱟᱠᱟᱱ ᱛᱟᱵᱚᱱ ᱤᱥᱠᱩᱞ ᱠᱚᱦᱚᱸ ᱵᱷᱟᱜᱮ ᱦᱳᱭᱳᱜ ᱠᱟᱱᱟ ᱟᱨᱠᱤ।
ᱦᱮᱸ।
ᱥᱩᱨ ᱠᱚᱨᱮ ᱟᱵᱟᱨ ᱢᱤᱫᱴᱮᱱ ᱱᱟᱣᱟᱱᱟᱜ ᱤᱥᱠᱩᱞ ᱦᱳᱭᱳᱜ ᱞᱟᱹᱜᱤᱫ
ᱟᱪᱪᱷᱟ। ᱦᱩᱭ ᱞᱟᱹᱠᱛᱤ ᱠᱟᱱᱟ ᱦᱩᱭ ᱫᱚᱨᱠᱟᱨ ᱠᱟᱱᱟ ᱟᱞᱮ ᱦᱚᱸ ᱱᱚᱛᱮ ᱫᱚ ᱢᱟᱱᱮ ᱪᱮᱥᱴᱟᱣ ᱟᱠᱟᱫ ᱜᱮᱭᱟᱞᱮ ᱡᱟᱛᱮ ᱤᱥᱠᱩᱞ ᱠᱷᱚᱱ ᱠᱚᱞᱮᱡᱽ ᱫᱷᱟᱹᱵᱤᱡ ᱯᱟᱲᱦᱟᱣ ᱦᱩᱭᱩᱜ ᱢᱟ ᱟᱨ ᱦᱩᱭᱩᱜ ᱠᱟᱱ ᱜᱮᱭᱟ। ᱠᱚᱞᱮᱡᱽ ᱨᱮᱦᱚᱸ ᱟᱞᱮ ᱥᱮᱫ ᱫᱚ ᱮᱛᱚᱦᱚᱵ ᱠᱟᱱ ᱜᱮᱭᱟ ᱤᱥᱼ ᱤᱥᱠᱩᱞ ᱠᱚᱨᱮ ᱦᱚᱸ ᱦᱩᱭᱩᱜ ᱠᱟᱱ ᱜᱮᱭᱟ, ᱟᱨᱚ ᱛᱟᱨᱯᱚᱨᱮ ᱱᱤᱛᱚᱜ ᱡᱟᱦᱟᱸᱭ ᱱᱩᱠᱩ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱢᱮᱱᱟᱜ ᱠᱚᱣᱟ ᱩᱱᱠᱩ ᱚᱝᱜᱚᱱᱵᱟᱲᱤ ᱥᱟᱶᱛᱮ ᱱᱚᱣᱟ ᱠᱚᱦᱚᱸ ᱢᱤᱫ ᱵᱟᱨᱭᱟ ᱵᱩᱱ ᱥᱮᱸᱲᱟᱣ ᱟᱠᱚᱢᱟ ᱞᱟᱹᱭ ᱟᱠᱚ ᱵᱩᱱ। ᱞᱟᱹᱭ ᱟᱠᱚᱣᱟ ᱵᱚᱱ ᱩᱱᱠᱩ ᱦᱚᱸᱠᱚ ᱵᱩᱡᱷᱟᱹᱣ ᱫᱟᱲᱮᱜᱼᱟ। ᱟᱭᱟᱜ ᱡᱟᱱᱟᱢ ᱟᱲᱟᱝ ᱡᱟᱱᱟᱢ ᱯᱟᱹᱨᱥᱤ ᱛᱮ ᱨᱚᱲᱮ ᱫᱟᱲᱮᱜᱼᱟ ᱚᱱᱟ ᱨᱮᱱᱟᱜ ᱨᱟᱹᱥᱠᱟᱹ ᱠᱟᱹ ᱫᱚ ᱡᱩᱫᱟᱹ ᱜᱮᱭᱟ।
ᱟᱨᱚ ᱚᱞ ᱪᱤᱠᱤ ᱨᱮᱢᱟ ᱤᱭᱟᱹ ᱥᱮᱲᱟ ᱞᱮᱠᱷᱟᱱ ᱟᱭᱢᱟ ᱠᱟᱹᱢᱤ ᱦᱚᱸ ᱧᱟᱢᱚᱜ ᱜᱮᱭᱟ। ᱡᱮᱢᱚᱱ ᱴᱤᱪᱟᱨᱥ ᱠᱚ ᱠᱷᱩᱵ ᱠᱚ ᱠᱚᱢ ᱜᱮᱭᱟ ᱠᱚ ᱟᱪᱪᱷᱟ ᱦᱮᱸ ᱥᱮ ᱵᱟᱝ?
ᱦᱮᱸ ᱦᱮᱸ। ᱧᱟᱢᱚᱜ ᱜᱮᱭᱟ। ᱥᱟᱶᱛᱮ ᱱᱚᱣᱟ ᱟᱵᱚᱣᱟᱜ ᱡᱟᱱᱟᱢ ᱟᱲᱟᱝ ᱡᱟᱱᱟᱢ ᱯᱟᱹᱨᱥᱤ ᱥᱟᱶᱛᱮ ᱟᱵᱚ ᱞᱟᱹᱭ ᱞᱟᱠᱪᱟᱨ ᱠᱚᱦᱚᱸ ᱱᱚᱣᱟ ᱠᱚᱦᱚᱸ ᱞᱟᱹᱠᱛᱤ ᱠᱟᱱ ᱛᱟᱵᱚᱱ ᱜᱮᱭᱟ ᱮᱱᱮᱡ ᱥᱮᱨᱮᱧ ᱫᱚᱝ ᱞᱟᱜᱽᱲᱮ ᱱᱚᱶᱟ ᱠᱚᱦᱚᱸ ᱵᱟᱲᱟᱭ ᱟᱹᱰᱤ ᱞᱟᱹᱠᱛᱤ ᱛᱟᱵᱚ।
ᱦᱮᱸ
ᱜᱤᱫᱽᱨᱟᱹ ᱠᱚᱦᱚᱸ ᱢᱟᱱᱮ ᱟᱸᱡᱚᱢ ᱦᱚᱪᱚ ᱥᱮ ᱵᱟᱲᱟᱭ ᱨᱮᱱᱟᱜ ᱟᱹᱰᱤ ᱜᱮ ᱞᱟᱹᱠᱛᱤ ᱜᱮᱭᱟ ᱪᱮᱫᱟᱜ ᱥᱮ ᱥᱮ ᱱᱮᱛᱟᱨ ᱨᱮᱱ ᱜᱤᱫᱽᱨᱟᱹ ᱠᱚᱫᱚ ᱚᱱᱟ ᱠᱚᱫᱚ ᱵᱟᱝ ᱠᱚ ᱜᱟᱱ ᱮᱫᱟ ᱵᱟᱝᱠᱚ ᱵᱟᱲᱟᱭ ᱠᱟᱱᱟ
ᱦᱩᱸ ᱦᱩᱸ
ᱟᱨ ᱥᱟᱵ ᱠᱟᱜ ᱵᱮᱱ ᱩᱱᱠᱩ ᱡᱩᱫᱤ ᱱᱤᱛᱚᱜ ᱠᱷᱚᱱ ᱵᱟᱝ ᱵᱮᱱ ᱵᱩᱡᱷᱟᱹᱣ ᱠᱚᱣᱟ ᱵᱟᱝ ᱦᱚᱨ ᱰᱟᱦᱟᱨ ᱡᱩᱫᱤ ᱵᱟᱝ ᱵᱮᱱ ᱩᱫᱩᱜ ᱟᱠᱚᱣᱟ ᱦᱟᱯᱮᱱ ᱫᱤᱱ ᱨᱮ ᱫᱚᱢᱮ ᱚᱥᱩᱵᱤᱫᱟ ᱦᱩᱭ ᱫᱟᱲᱮᱭᱟᱜᱼᱟ ᱥᱮ।
ᱦᱩᱸ ᱦᱩᱸ ᱦᱩᱸ ᱠᱟᱨᱚᱱ ᱠᱟᱨᱚᱱ ᱵᱩᱡ ᱜᱮ ᱯ ᱠᱚ ᱵᱩᱡᱽ ᱫᱟᱲᱮᱭᱟᱜᱼᱟ ᱡᱮ ᱱᱚᱝᱠᱟ ᱞᱟᱦᱟᱛᱮ ᱛᱟᱦᱮᱸ ᱠᱟᱱᱟ ᱫᱚᱝ ᱞᱟᱜᱽᱲᱮ
ᱦᱮᱸ ᱦᱮᱸ ᱦᱮᱸ ᱡᱮᱢᱚᱱ ᱢᱤᱫᱴᱮᱡ ᱥᱟᱫᱷᱟᱨᱚᱱ ᱠᱟᱛᱷᱟ ᱜᱮ ᱟᱵᱚᱣᱟᱜ ᱡᱮ ᱱᱚᱜᱼᱚᱭ᱾ ᱪᱷᱟᱢᱰᱟ ᱢᱟᱰᱣᱟ ᱵᱟᱯᱞᱟ ᱢᱮᱱᱟᱜ ᱛᱟᱵᱚᱱᱟ ᱚᱸᱰᱮ ᱪᱮᱫᱼᱼ ᱠᱚ ᱪᱮᱫ ᱠᱚ ᱞᱟᱹᱠᱛᱤ ᱠᱟᱱᱟ ᱵᱟᱝ ᱠᱟᱱᱟ ᱪᱮᱫ ᱞᱮᱠᱟ ᱠᱟᱛᱮᱫ ᱪᱮᱫ ᱠᱚᱨᱟᱣ ᱫᱚᱨᱠᱟᱨ ᱠᱟᱱᱟ᱾ ᱱᱚᱣᱟ ᱠᱚ ᱡᱩᱫᱤ ᱱᱮᱛᱟᱨ ᱨᱮᱱ ᱜᱤᱫᱽᱨᱟᱹ ᱵᱟᱝᱠᱚ ᱧᱮᱞᱟ ᱛᱟᱦᱚᱞᱮ ᱜᱟᱯᱟ ᱫᱤᱱ ᱩᱱᱠᱩ ᱡᱤᱼᱼ ᱪᱮᱠᱟ ᱠᱟᱛᱮ ᱪᱷᱟᱢᱰᱟ ᱢᱟᱰᱣᱟᱭᱟ ᱠᱚ ᱦᱮᱸ ᱥᱮ᱾
ᱦᱮᱸ ᱦᱮᱸ
ᱱᱚᱣᱟ ᱠᱚᱫᱚ ᱧᱮᱞ ᱫᱚᱦᱚ ᱟᱹᱰᱤ ᱞᱟᱹᱠᱛᱤ ᱠᱟᱱ ᱜᱮᱭᱟ᱾
ᱦᱩᱸ
ᱟᱨ ᱟᱵᱚ ᱠᱚᱦᱚᱸ ᱡᱟᱦᱟᱸᱭ ᱢᱟᱱᱮ ᱱᱤᱛᱚᱜ ᱥᱤᱱᱤᱭᱟᱨ ᱢᱮᱱᱟᱜ ᱵᱚᱱᱟ ᱟᱨᱠᱤ᱾ ᱠᱤ ᱟᱵᱚ ᱠᱚᱦᱚᱸ ᱩᱱᱠᱩ ᱞᱟᱹᱭ ᱨᱮᱱᱟᱜ ᱥᱮ ᱵᱩᱡᱷᱟᱹᱣ ᱨᱮᱱᱟᱜ ᱫᱚᱨᱠᱟᱨ ᱠᱟᱱ ᱜᱮᱭᱟ᱾ ᱡᱟᱦᱟᱸᱴᱷᱮᱡ ᱡᱟᱦᱟᱸ ᱡᱤᱱᱤᱥ ᱦᱩᱭᱩᱜ ᱠᱟᱱᱟ ᱚᱸᱰᱮ ᱟᱹᱞᱤᱧ ᱫᱚᱞᱤᱧ ᱢᱮᱱᱟ ᱠᱟᱹᱴᱤᱡ ᱠᱟᱹᱴᱤᱡ ᱜᱤᱫᱽᱨᱟᱹᱼᱼ ᱱᱤᱛᱚᱜ ᱡᱩᱫᱤ ᱚᱱᱟ ᱡᱤᱱᱤᱥ ᱵᱚᱱ ᱠᱚᱨᱟᱣᱟ ᱢᱚᱱᱮ ᱦᱚᱭ ᱩᱱᱠᱩᱼᱼ ᱠᱟᱴᱤᱡ ᱜᱤᱫᱽᱨᱟᱹ ᱦᱚᱸ ᱛᱷᱚᱲᱟ ᱛᱷᱚᱲᱟ ᱜᱟᱱ ᱫᱚᱠᱚ ᱵᱩᱡ ᱫᱟᱨᱟᱢ ᱜᱮᱭᱟ᱾
ᱦᱮᱸ ᱦᱮᱸ
ᱛᱟᱦᱞᱮ ᱚᱱᱛᱮ ᱫᱚ ᱟᱯᱮᱥᱮᱫ ᱫᱚ ᱪᱮᱫ ᱞᱮᱠᱟ ᱵᱟᱦᱟ᱾ ᱥᱚᱨᱦᱟᱭ ᱱᱚᱣᱟ ᱠᱚᱫᱚ ᱪᱮᱫ ᱞᱮᱠᱟ ᱯᱮ ᱢᱟᱱᱟᱣ ᱵᱟᱛᱟᱣᱟ?
ᱚᱱᱟ ᱫᱚ ᱥᱚᱦᱨᱟᱭ ᱦᱚᱸ ᱦᱩᱭᱩᱜ ᱜᱮᱭᱟ ᱱᱚᱜᱼᱚᱭ ᱢᱟᱜ ᱢᱚᱬᱮ ᱠᱚ ᱦᱩᱭᱩᱜ ᱜᱮᱭᱟ᱾ ᱟᱨ ᱚᱱᱛᱮ ᱦᱩᱭᱩᱜ ᱜᱮᱭᱟ᱾ ᱦᱮᱸ ᱫᱚᱢᱮ ᱨᱟᱹᱥᱠᱟᱹ ᱵᱚᱞᱛᱮ ᱫᱚᱢᱮ ᱜᱮ ᱨᱟᱹᱥᱠᱟᱹᱜᱼᱟ ᱠᱟᱨᱚᱱ ᱵᱚᱪᱷᱚᱨ ᱫᱤᱱ ᱨᱮ ᱦᱤᱡᱩᱜᱼᱟ᱾ ᱥᱮ ᱢᱟᱜ ᱢᱚᱬᱮ ᱫᱚ ᱢᱤᱫ ᱫᱷᱟᱣ ᱜᱮ᱾
ᱦᱮᱸ ᱦᱮᱸ ᱟᱞᱮ ᱱᱚᱛᱮ ᱦᱚᱸ ᱦᱩᱭᱩᱜ ᱜᱮᱭᱟ ᱥᱚᱨᱦᱟᱭ ᱢᱮᱱᱵᱮᱱ ᱥᱚᱨᱦᱟᱭ ᱨᱮᱦᱚᱸ ᱫᱚᱢᱮ ᱨᱟᱹᱥᱠᱟᱹᱜᱤ ᱢᱚᱬᱮ ᱥᱤᱧ ᱢᱚᱬᱮ ᱧᱤᱫᱟᱹ ᱛᱟᱨᱯᱚᱨᱮ ᱥᱟᱵ ᱠᱟᱜ ᱵᱮᱱ ᱵᱟᱦᱟ ᱵᱚᱸᱜᱟᱼᱼ ᱵᱟᱦᱟ ᱵᱚᱸᱜᱟ ᱦᱚᱸ ᱟᱹᱰᱤ ᱨᱟᱹᱥᱠᱟᱹ ᱛᱮᱜᱮ ᱯᱟᱨᱚᱢᱚᱜᱼᱟ ᱟᱨ ᱥᱟᱶᱛᱮᱼᱼ ᱵᱟᱦᱟ ᱵᱚᱸᱜᱟ ᱯᱚᱨ ᱫᱚ ᱱᱚᱜᱼᱚᱭ ᱦᱟᱸᱜ ᱢᱤᱫᱴᱮᱱ ᱦᱤᱡᱩᱜ ᱠᱟᱱᱟ ᱦᱟᱸᱜ ᱛᱤᱨᱤᱥᱮ ᱡᱩᱱ ᱦᱩᱞ ᱢᱟᱦᱟ᱾
ᱦᱩᱸ ᱦᱩᱸ
ᱦᱭᱞ ᱢᱟᱦᱟ ᱯᱟᱞᱟᱣ ᱵᱟᱛᱟᱣ ᱦᱩᱭᱩᱜᱼᱟ ᱦᱩᱞ ᱢᱟᱦᱟ᱾ ᱛᱟᱯᱚᱨ ᱟᱨᱚ ᱢᱤᱫᱴᱮᱱ ᱯᱨᱳᱜᱨᱟᱢ ᱡᱟᱦᱟᱸ ᱞᱮ ᱫᱚᱦᱚᱭ ᱛᱮ ᱚᱱᱟ ᱫᱚ ᱦᱳᱭᱳᱜ ᱠᱟᱱᱟ ᱯᱚᱱᱮᱨᱚᱭ ᱱᱚᱵᱷᱮᱢᱵᱚᱨ᱾ ᱡᱟᱦᱟᱸ ᱟᱵᱚᱨᱮᱱ ᱵᱤᱨᱥᱟ ᱢᱩᱱᱰᱟ ᱵᱟᱵᱟ ᱵᱤᱨᱥᱟ ᱢᱩᱱᱰᱟ᱾ ᱡᱟᱱᱟᱢ ᱢᱟᱦᱟ ᱡᱚᱭᱚᱱᱛᱤ ᱚᱱᱟ ᱯᱟᱞᱟᱣ ᱦᱩᱭᱩᱜᱼᱟ᱾ ᱚᱱᱟ ᱨᱮᱦᱚᱸ ᱵᱷᱟᱹᱜᱤ ᱵᱷᱟᱹᱜᱤ ᱜᱮ
ᱪᱮᱫ ᱞᱮᱠᱟ ᱯᱮ ᱢᱟᱱᱟᱣ ᱜᱮᱭᱟ ᱟᱯᱮ ᱚᱱᱛᱮ
ᱦᱩᱞ ᱢᱟᱦᱟ ᱫᱚ ᱱᱚᱝᱠᱟᱜᱤ ᱡᱮ ᱚᱱᱮᱼᱼ ᱥᱮᱛᱟᱜ ᱥᱚᱢᱚᱭ ᱢᱟᱞᱞᱚ ᱫᱟᱱ ᱠᱚ ᱦᱩᱭᱮᱱ ᱜᱮ ᱢᱟᱞᱞᱚ ᱫᱟᱱ ᱦᱩᱭ ᱠᱟᱛᱮᱫ᱾ ᱤᱭᱟᱹ ᱪᱮᱫ ᱠᱚ ᱢᱮᱛᱟᱜ ᱠᱟᱱᱟ ᱨᱮᱞᱤ ᱨᱮᱞᱤ ᱞᱮ ᱩᱰᱩᱜᱚᱜᱼᱟ᱾ ᱨᱮᱞᱤ ᱩᱰᱩᱠ ᱯᱚᱨ ᱟᱫᱚᱼᱼ ᱛᱟᱨᱯᱚᱨᱮ ᱚᱱᱮ ᱡᱮ ᱱᱤᱛᱚᱜ ᱡᱟᱦᱟᱸᱭ ᱟᱵᱚ ᱢᱟᱫᱽᱫᱷᱚᱢᱤᱠ ᱮᱭᱤᱪ ᱮᱥᱼᱼ ᱠᱚ ᱯᱟᱥ ᱠᱟᱜ ᱛᱟᱵᱚᱱᱟ ᱵᱷᱟᱹᱜᱤ ᱱᱟᱢᱵᱟᱨ ᱠᱚᱛᱮ ᱩᱱᱠᱩ ᱠᱚ ᱚᱸᱰᱮ ᱥᱚᱢ ᱤᱭᱟᱹ ᱥᱚᱱᱢᱟᱱ ᱠᱚ ᱢᱟᱱᱮᱼᱼ ᱥᱟᱨᱴᱤᱯᱷᱤᱠᱮᱴ ᱠᱚ ᱮᱢ ᱦᱩᱭᱩᱜᱼᱟ ᱛᱟᱨᱯᱚᱨ ᱠᱟᱹᱴᱤᱡ ᱢᱟᱴᱤᱡ ᱠᱷᱮᱞᱟ ᱠᱚᱦᱚᱸ ᱛᱟᱦᱮᱱ ᱛᱟᱞᱮᱭᱟ᱾ ᱠᱟᱹᱴᱤᱡ ᱜᱤᱫᱽᱨᱟᱹ ᱞᱟᱹᱜᱤᱫ ᱛᱮ ᱡᱮᱢᱚᱱ ᱠᱤ ᱪᱷᱚᱵᱤ ᱟᱸᱠᱟᱣ᱾ ᱛᱟᱨ ᱯᱚᱨᱮ᱾ ᱱᱟᱱᱟ ᱨᱚᱠᱚᱢ ᱠᱷᱮᱞᱟ ᱠᱚ ᱛᱟᱦᱮᱱ ᱜᱮᱭᱟ ᱱᱚᱣᱟ ᱡᱮᱫ ᱠᱚ ᱢᱮᱛᱟᱜ ᱠᱟᱱᱟ᱾ ᱢᱤᱭᱩᱡᱤᱠᱮᱞ ᱪᱮᱭᱟᱨ ᱟᱞᱩ ᱡᱟᱦᱟ ᱢᱟᱱᱮ ᱤᱥᱯᱳᱴ ᱠᱷᱮᱞᱟ ᱠᱚ ᱦᱩᱭᱩᱜᱼᱟ ᱚᱱᱟ ᱠᱩ᱾ ᱚᱱᱟ ᱠᱚᱨᱮ ᱡᱟᱸᱦᱟᱭ ᱠᱩᱠᱩ ᱮᱸᱻ᱾ ᱡᱤᱛᱠᱟᱹᱨ ᱠᱚ ᱩᱱᱠᱩ ᱠᱩ ᱚᱸᱰᱮ ᱯᱨᱟᱭᱤᱡᱽ ᱠᱚ ᱮᱢ ᱦᱩᱭᱩᱜᱼᱟ᱾ ᱛᱟᱨ ᱥᱟᱛᱮ ᱢᱤᱫ ᱵᱟᱨᱭᱟ ᱫᱚᱝ ᱞᱟᱜᱽᱲᱮ ᱦᱚᱸ ᱦᱩᱭᱩᱜ ᱜᱮᱭᱟ᱾ ᱵᱤᱨ ᱥᱤᱫᱩ ᱠᱟᱹᱱᱩ ᱧᱩᱛᱩᱢ ᱛᱮ᱾ ᱥᱤᱨᱤᱧ ᱜᱟᱯᱟᱞ ᱜᱟᱯᱟᱞᱢᱟᱨᱟᱣ ᱩᱱᱠᱤᱱ ᱪᱮᱫ ᱠᱩ ᱠᱤᱱ ᱪᱤᱠᱟᱹ ᱞᱮᱫᱟ ᱚᱱᱟ ᱠᱚ ᱱᱤᱭᱮ᱾ ᱛᱷᱚᱲᱟ ᱟᱞᱳᱪᱚᱱᱟ ᱦᱚᱸ ᱦᱩᱭᱩᱜ ᱜᱮᱭᱟ ᱪᱮᱫ ᱟᱜ ᱥᱮ ᱯᱨᱳᱜᱨᱟᱢ ᱨᱮ ᱡᱩᱫᱤ ᱱᱚᱣᱟ ᱠᱚ᱾ ᱱᱤᱭᱟᱹ ᱠᱟᱹᱴᱤᱡ ᱦᱚᱸ ᱵᱟ ᱵᱮᱱ ᱟᱞᱳᱪᱚᱱᱟᱭᱟ ᱛᱟᱦᱞᱮ ᱥᱟᱵ ᱠᱟᱜ ᱵᱮᱱ᱾ ᱱᱚᱣᱟ ᱠᱚ ᱵᱤᱥᱚᱭ ᱱᱤᱭᱮ ᱱᱚᱞᱮᱡ ᱫᱚ ᱵᱟᱹᱱᱩᱜ ᱛᱟᱹᱵᱩᱱᱟ᱾ ᱵᱟᱵᱚᱱ ᱵᱟᱲᱟᱭᱟ ᱮᱠᱷᱚᱱᱚ ᱟᱭᱢᱟ ᱦᱚᱲ᱾ ᱢᱮᱱᱟᱜ ᱵᱚᱱᱟ ᱡᱮ ᱱᱚᱣᱟ ᱠᱚ ᱵᱤᱥᱚᱭ ᱱᱤᱭᱮ ᱪᱮᱫ ᱦᱚᱸ ᱵᱟᱲᱟᱭ ᱵᱟᱱᱩᱜ‌ᱼᱟ᱾
ᱦᱮᱸ
ᱢᱮᱱᱠᱷᱟᱱ ᱵᱮᱱ᱾ ᱡᱟᱸᱦᱟᱭ ᱫᱚ ᱵᱚᱱ ᱢᱚᱱᱮᱭᱟ ᱦᱮᱸ ᱯᱨᱳᱜᱨᱟᱢ ᱦᱳᱭᱳᱜ ᱠᱟᱱᱟ ᱦᱳᱭᱳᱜ ᱠᱟᱱᱟ ᱠᱤᱱᱛᱩ ᱯᱨᱜᱨᱟᱢ ᱵᱷᱤᱛᱨᱤ ᱨᱮ᱾ ᱚᱸᱰᱮ ᱪᱮᱫ ᱱᱤᱭ ᱜᱟᱯᱟᱞ ᱢᱟᱨᱟᱣ ᱢᱮᱱᱟᱜᱼᱟ ᱚᱱᱟ ᱫᱚ ᱚᱠᱚᱭ ᱟᱜ ᱦᱚᱸ ᱵᱟᱲᱟᱭ ᱵᱟᱱᱩᱜ᱾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
ᱦᱮᱸ ᱥᱮ ᱵᱟᱝ᱾